ᱦᱳᱭ ᱞᱟᱹᱭ ᱵᱤᱱ
ᱦᱮᱸ ᱡᱚᱦᱟᱨ ᱜᱮ
ᱦᱳᱭ ᱦᱳᱭ ᱡᱚᱦᱟᱨ ᱜᱮ
ᱟᱸᱜ ᱞᱟᱹᱭ ᱫᱟᱞᱤᱧ ᱮᱸ ᱡᱮ ᱱᱮᱛᱟᱨ ᱢᱟ ᱠᱟᱹᱴᱤᱡ ᱠᱟᱹᱴᱤᱡ ᱠᱚᱢ ᱵᱚᱭᱚᱥ ᱠᱚᱨᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱠᱚ ᱵᱟᱯᱞᱟᱜ ᱠᱟᱱᱟ ᱛᱚ ᱱᱩᱠᱩ ᱠᱚ ᱟᱸ ᱪᱮᱫ ᱞᱮᱠᱟ ᱞᱮᱠᱷᱟᱱ ᱵᱚᱱᱫᱚᱜ-ᱟ ᱟᱨᱠᱤ ᱱᱚᱣᱟ ᱠᱚ ᱡᱤᱱᱤᱥ ᱛᱮ ᱞᱟᱦᱟ ᱥᱮᱱ ᱟᱨᱦᱚᱸ ᱵᱷᱟᱜᱤ ᱵᱷᱟᱜᱤ ᱠᱚ ᱚᱞ ᱯᱟᱲᱦᱟᱣᱚᱜ-ᱟ ᱟᱨ ᱟᱢ ᱵᱷᱟᱜᱤ ᱵᱷᱟᱜᱤ ᱾ ᱡᱟᱭᱜᱟ ᱨᱮᱠᱚ ᱥᱮᱴᱮᱨ ᱫᱟᱲᱮᱭᱟᱜ-ᱟ ᱾
ᱚ ᱟᱪᱷᱟ ᱟᱪᱷᱟ ᱟᱹᱞᱤᱧᱟᱜ ᱞᱟᱹᱭ ᱫᱚ ᱪᱮᱫᱠᱟ ᱢᱟᱱᱮ ᱠᱟᱴᱤᱡ ᱠᱟᱴᱤᱡ ᱠᱟᱴᱤᱡ ᱠᱟᱴᱤᱡ ᱠᱟᱹᱴᱤᱡ ᱢᱟᱹᱭ ᱵᱟᱹᱵᱩ ᱛᱟᱠᱚ ᱢᱟᱱᱮ ᱚᱱᱟ ᱠᱚ ᱠᱚᱨᱟᱣ ᱵᱟᱲᱟᱭᱫᱟ ᱟᱫᱚ ᱾ ᱟᱹᱞᱤᱧ ᱫᱚᱞᱤᱧ ᱞᱟᱹᱭᱟ ᱮᱠᱢᱟᱛᱨᱚ ᱱᱚᱣᱟᱟᱨ ᱨᱮ ᱫᱟᱹᱭᱤ ᱫᱚ ᱟᱠᱚᱨᱮᱱ ᱜᱟᱨᱡᱮᱱ ᱟᱠᱚ ᱨᱤᱱ ᱭᱚ ᱵᱟᱵᱩ ᱛᱮᱠᱚ ᱛᱟᱯᱚᱨᱮ ᱩᱱᱠᱩ ᱢᱟᱱᱮ ᱠᱟᱹᱡ ᱠᱚ ᱥᱟᱥᱚᱱ ᱞᱮᱠᱚ ᱠᱷᱟᱱ ᱢᱟᱱᱮ ᱱᱚᱣᱟ ᱠᱚ ᱡᱤᱱᱤᱥ ᱫᱚ ᱵᱟᱹᱲᱛᱤ ᱢᱟᱱᱮ ᱵᱟᱝ ᱜᱷᱚᱴᱟᱣ ᱠᱚᱜᱼᱟ ᱢᱟᱱᱮ ᱡᱟᱦᱟᱸᱛᱤᱱᱟᱹᱜ ᱯᱚᱨᱡᱚᱱᱛᱚ ᱟᱠᱚᱣᱟᱜ ᱛᱟᱲᱟᱢ ᱰᱟᱦᱟᱨ ᱛᱮᱠᱚ ᱞᱟᱦᱟᱜ ᱠᱟᱱᱟ ᱩᱱᱟᱹᱜ ᱴᱟ ᱵᱟᱠᱚ ᱪᱟᱞᱟᱣ ᱫᱟᱲᱮᱭᱟᱜ -ᱟ ᱾ ᱠᱚᱠᱮ
ᱦᱮᱸ ᱦᱮᱸ
ᱟᱵᱮᱱᱟᱜ ᱞᱟᱹᱭ ᱫᱚ ᱪᱮᱫ ᱱᱚᱣᱟ ᱫᱤᱠᱤ ᱛᱮᱜᱮ
ᱟᱹᱞᱤᱧᱟᱜ ᱞᱟᱹᱭ ᱫᱚ ᱱᱚᱣᱟ ᱜᱮᱞᱤᱧ ᱞᱟᱹᱭᱟ ᱾ ᱡᱮ ᱡᱟᱦᱟᱸᱭ ᱠᱟᱹᱡ ᱠᱟᱹᱡ ᱢᱟᱹᱭ ᱵᱟᱹᱵᱩ ᱛᱟᱠᱚ ᱵᱟᱯ ᱵᱟᱯᱞᱟ ᱠᱟᱛᱮᱫ ᱩᱱᱠᱩᱨᱤᱱ ᱵᱟᱹᱦᱩ ᱠᱚ ᱟᱨ ᱵᱟᱝᱠᱷᱟᱱ ᱩᱱᱠᱩ ᱡᱟᱜᱮ ᱩᱱᱠᱩ ᱩᱱᱠᱧ ᱡᱟᱶᱟᱭ ᱠᱚ ᱡᱮ ᱟᱨᱦᱚᱸ ᱮᱴᱟᱜ ᱠᱚᱨᱮ ᱠᱚ ᱵᱟᱯᱞᱟᱜ ᱠᱟᱱᱟ ᱾ ᱥᱮ ᱮᱴᱟᱜ ᱠᱚᱨᱮ ᱠᱚ ᱡᱟᱶᱟᱭᱚᱜ ᱠᱟᱱᱟ ᱾ ᱛᱚ ᱚᱱᱟ ᱵᱚᱱᱫᱚ ᱠᱚᱨᱛᱮ ᱜᱮᱞᱮ ᱫᱚ ᱱᱚᱣᱟ ᱜᱮᱞᱤᱧ ᱞᱟᱹᱭᱟ ᱾ ᱡᱮ ᱠᱚᱢ ᱵᱚᱭᱚᱥ ᱨᱮ ᱵᱟᱯᱞᱟ ᱞᱮᱱᱠᱷᱟᱱ ᱾ ᱩᱱᱠᱩ ᱢᱟ ᱚᱱᱟᱢᱟ ᱵᱟᱝ ᱠᱚ ᱾ ᱵᱟᱲᱟᱭ ᱫᱟᱲᱮᱭᱟᱜ ᱠᱟᱱᱟ ᱥᱮ ᱡᱮ ᱛᱤᱱᱟᱹᱜ ᱢᱟᱨᱟᱝ ᱵᱷᱳᱞ ᱤᱧᱤᱧ ᱠᱟᱹᱢᱤᱭᱮᱫᱼᱟ ᱢᱮᱱᱛᱮ
ᱦᱳᱭ ᱦᱳᱭ
ᱠᱚ ᱡᱚᱠᱷᱚᱱ ᱵᱚᱭᱚᱥ ᱦᱩᱭᱩᱜ ᱛᱟᱠᱚᱣᱟ ᱴᱷᱤᱠ ᱵᱚᱭᱚᱥ ᱛᱚ ᱤᱱᱟᱹ ᱵᱚᱭᱚᱥ ᱦᱩᱭ ᱛᱮᱫᱚ ᱵᱚᱦᱚᱜ ᱨᱮᱦᱚᱸ ᱱᱟᱥᱮᱱᱟᱜ ᱵᱩᱫᱽᱫᱷᱤ ᱦᱚᱸ ᱦᱮᱡ ᱟᱠᱚᱣᱟ ᱟᱨ ᱤᱱᱠᱟᱹ ᱩᱱ ᱥᱚᱢᱚᱭ ᱫᱚ ᱡᱷᱚᱛᱚ ᱜᱮᱠᱚ ᱢᱟᱨᱟᱝ ᱚᱜᱼᱟ ᱾ ᱛᱚ ᱡᱚᱠᱷᱚᱱ ᱵᱩᱫᱽᱫᱷᱤ ᱦᱮᱡ ᱟᱠᱚᱣᱟ ᱛᱚ ᱩᱱ ᱥᱚᱢᱚᱭ ᱫᱚᱠᱚ ᱪᱤᱱᱛᱟᱹ ᱵᱷᱟᱵᱱᱟᱭᱟ ᱾ ᱡᱮ ᱛᱤᱱᱟᱹᱜ ᱢᱟᱨᱟᱝ ᱵᱷᱞᱤᱤᱧ ᱠᱟᱹᱢᱤᱤᱭ ᱠᱟᱜᱼᱟ ᱢᱮᱱᱛᱮ ᱚᱱᱟ ᱞᱟᱦᱟ ᱨᱮᱫᱚ ᱱᱟᱥ ᱥᱮᱱᱟᱜ ᱦᱚᱸ ᱵᱟᱝᱠᱚ ᱪᱤᱱᱛᱟᱹ ᱵᱷᱟᱵᱽᱱᱟᱭᱟ ᱩᱱᱥᱚᱢᱚᱭ ᱫᱚ ᱦᱩᱭᱩᱜ ᱠᱟᱱᱟ ᱡᱟᱦᱟᱸᱭ ᱡᱟᱦᱟᱸᱭ ᱥᱟᱞᱟᱜ ᱜᱮ ᱨᱚᱯᱚᱲ ᱠᱟᱱᱟᱭ ᱩᱱᱤ ᱫᱚᱭ ᱵᱷᱟᱹᱵᱮᱤᱭᱟ ᱩᱱ ᱥᱚᱢᱚᱭ ᱫᱚ ᱟᱫᱚ ᱤᱧ ᱫᱚ ᱩᱱᱤᱜᱤᱧ ᱵᱟᱯᱞᱟᱭᱮᱭᱟ ᱟᱨ ᱩᱱᱤ ᱥᱟᱞᱟᱜ ᱜᱤᱧ ᱛᱟᱦᱮᱱᱟ ᱾ ᱪᱤᱨᱚ ᱡᱤᱵᱚᱱ ᱢᱟᱱᱮ ᱤᱱᱟᱹ ᱥᱚᱢᱚᱭᱭᱟᱜ ᱵᱷᱟᱵᱽᱱᱟ ᱚᱱᱟ ᱫᱚ ᱠᱟᱹᱴᱤᱡ ᱨᱮᱱᱟᱜ ᱵᱷᱟᱵᱽᱱᱟ ᱾ ᱛᱚ ᱡᱚᱠᱷᱚᱱᱮ ᱦᱟᱨᱟᱜᱼᱟᱭ ᱾ ᱛᱚ ᱩᱱ ᱥᱚᱢᱚᱭ ᱫᱚ ᱚᱴᱳᱢᱮᱴᱤᱠ ᱡᱟᱦᱟᱸᱭ ᱦᱚᱲᱟᱜ ᱜᱮ ᱩᱭᱦᱟᱹᱨ ᱵᱷᱟᱵᱽᱱᱟ ᱫᱚ ᱱᱟᱥᱮᱱᱟᱜ ᱵᱚᱫᱚᱞᱚᱜ ᱜᱮ ᱛᱟᱵᱚᱱᱟ ᱡᱟᱭ ᱜᱮ ᱚᱻ ᱚᱱᱟ ᱫᱚ ᱟᱢ ᱨᱮᱦᱚᱸ ᱤᱧ ᱨᱮᱦᱚᱸ ᱡᱟᱦᱟᱸᱭᱟᱜ ᱜᱮ ᱠᱟᱹᱴᱤᱡᱽ ᱨᱮᱱᱟᱜ ᱩᱭᱦᱟᱹᱨ ᱵᱷᱟᱵᱽᱱᱟ ᱟᱹᱰᱤ ᱮᱴᱟᱜ ᱜᱮ ᱛᱟᱦᱮᱱᱟ᱾ ᱟᱨ ᱥᱮᱬᱟ ᱞᱮᱱᱠᱷᱟᱱ ᱜᱮ ᱩᱱ ᱥᱚᱢᱚᱭᱟᱜ ᱩᱭᱦᱟᱹᱨ ᱵᱷᱟᱵᱽᱱᱟ ᱟᱹᱰᱤ ᱮᱴᱟᱜ ᱛᱟᱦᱮᱱᱟ᱾ ᱛᱚ ᱩᱱ ᱥᱚᱢᱚᱭ ᱫᱚ ᱩᱱᱤ ᱫᱚᱭ ᱢᱚᱱᱮᱭᱟ᱾ ᱡᱮ ᱤᱧ ᱫᱚ ᱵᱟᱯᱞᱟ ᱠᱟᱹᱱᱟᱹᱧ ᱦᱚᱭᱛᱳ ᱩᱱ ᱥᱚᱢᱚᱭ ᱵᱷᱩᱞᱤᱧ ᱠᱟᱹᱢᱤ ᱟᱠᱟᱫᱼᱟ᱾ ᱛᱚ ᱱᱤᱛᱚᱜ ᱫᱚ ᱤᱧᱤᱧ ᱥᱩᱫᱷᱨᱟᱹᱣ ᱞᱮᱱᱜᱮ ᱡᱟᱦᱟᱸ ᱞᱮᱠᱟᱛᱮ ᱛᱚ ᱚᱱᱟ ᱞᱟᱹᱜᱤᱫ ᱮ ᱚᱱᱠᱟᱭ ᱢᱚᱱᱮᱭᱟ ᱡᱮ ᱥᱩᱫᱷᱨᱟᱹᱣ ᱞᱮᱱ ᱜᱤᱭᱟᱹᱧ ᱛᱚ ᱚᱱᱟ ᱠᱷᱟᱹᱛᱤᱨ ᱩᱱᱤ ᱫᱚ ᱟᱨᱦᱚᱭ ᱢᱚᱱᱮᱭᱟ ᱡᱮ ᱱᱤᱡᱮᱨᱤᱡᱽ ᱵᱟᱹᱦᱩ ᱢᱮᱱᱟᱭᱟ ᱡᱟᱦᱟᱸᱭ ᱩᱱᱤ ᱥᱮ ᱱᱤᱡᱮᱨᱤᱡᱽ ᱡᱟᱦᱟᱸᱭ ᱡᱟᱶᱟᱭ ᱢᱮᱱᱟᱭᱟ ᱩᱱᱤ ᱡᱮ ᱤᱧ ᱵᱟᱹᱜᱤ ᱞᱮᱠ ᱠᱷᱟᱱ ᱜᱮ ᱟᱨᱚ ᱦᱳᱭᱛᱳ ᱵᱷᱟᱹᱜᱮ ᱧᱚᱜ ᱤᱧ ᱛᱟᱦᱮᱱᱟ ᱚᱱᱠᱟ ᱠᱚ ᱢᱚᱱᱮ ᱜᱮᱭᱟ ᱥᱮ ᱵᱟᱝ ᱠᱤᱪᱷᱩ ᱠᱤᱪᱷᱩ ᱦᱚᱲ ᱦᱮᱸ ᱢᱚᱱᱮ ᱜᱮᱭᱟ ᱠᱚ ᱛᱚ ᱚᱱᱠᱟ ᱢᱚᱱᱮ ᱠᱷᱟᱹᱛᱤᱨ ᱛᱮᱜᱮ ᱩᱱᱠᱩ ᱫᱚ ᱵᱟᱹᱜᱤᱜ ᱠᱟᱱᱟ ᱠᱚ ᱟᱨᱠᱤ ᱵᱮᱥᱤᱨ ᱵᱷᱟᱜᱽ ᱥᱚᱢᱟᱡᱽ ᱨᱮ ᱱᱚᱝᱠᱟ ᱧᱮᱞᱚᱜ ᱠᱟᱱᱟ ᱡᱮ ᱥᱟᱠᱟᱢ ᱚᱲᱮᱡ ᱠᱚ ᱦᱩᱭᱩᱜ ᱠᱟᱱᱟ ᱛᱚ ᱚᱱᱛᱮ ᱠᱚᱫᱚ ᱦᱩᱭ ᱵᱟᱲᱟᱜ ᱠᱟᱱᱟ ᱥᱮ ᱵᱟᱝᱼᱟ᱾
ᱟ ᱟᱞᱚᱵᱤᱱ ᱞᱟᱹᱭᱟ ᱢᱟᱱᱮ ᱪᱮᱫ ᱞᱤᱧ ᱞᱟᱹᱭᱟᱵᱮᱱᱟ ᱟᱞᱮᱥᱮᱫ ᱦᱚᱸ ᱱᱚᱛᱮ ᱦᱩᱭ ᱵᱟᱲᱟᱜ ᱠᱟᱱ ᱜᱮᱭᱟ ᱡᱟᱹᱥᱛᱤ ᱜᱮ᱾ ᱛᱟᱯᱚᱨᱮ ᱩᱱᱠᱩ ᱟᱵᱤᱱ ᱫᱚ ᱚᱱᱟ ᱠᱚᱫᱚ ᱵᱤᱱ ᱧᱮᱞ ᱛᱟᱵ ᱠᱟᱫᱟ ᱥᱮ ᱪᱮᱫ
ᱟᱻ ᱥᱟᱠᱟᱢ ᱚᱲᱮᱡ ᱠᱚᱫᱚ ᱦᱳᱭ ᱫᱚ ᱦᱳᱭᱳᱜ ᱠᱟᱱᱟ ᱛᱚ ᱧᱮᱞ ᱠᱚᱫᱚ ᱵᱟᱹᱞᱤᱧ ᱧᱮᱞ ᱠᱟᱜᱼᱟ᱾ ᱟᱻ ᱛᱚᱢ ᱡᱟᱭᱦᱳᱠ ᱟᱞᱮᱭᱟᱜ ᱚᱲᱟᱜ ᱥᱳᱨ ᱨᱮᱜᱮ ᱦᱳᱭᱱᱟ ᱱᱚᱝᱠᱟ ᱟ ᱢᱤᱫᱴᱟᱝ ᱠᱟᱠ ᱚ ᱟᱨ ᱠᱟᱹᱠᱤᱢᱟ ᱚᱱᱠᱟᱜᱮ ᱩᱱ ᱥᱚᱢᱚᱭ ᱜᱮ ᱟᱸᱡᱚᱢ ᱦᱩᱭᱱᱟ᱾ ᱜᱷᱚᱴᱚᱱᱟ ᱴᱤᱡ ᱫᱚ ᱱᱚᱝᱠᱟ ᱦᱳᱭᱳᱜ ᱠᱟᱱᱟ ᱛᱚ ᱚᱲᱟᱜ ᱦᱚᱲ ᱦᱚᱸ ᱢᱤᱫ ᱪᱚᱞᱤ ᱫᱚᱠᱚ ᱠᱷᱟᱨᱟᱯ ᱜᱮᱭᱟ᱾ ᱚᱠᱚᱭ ᱚᱲᱟᱜ ᱨᱮ ᱱᱚᱝᱠᱟ ᱦᱩᱭᱩᱜ ᱠᱟᱱᱟ ᱩᱱᱠᱩ ᱚᱲᱟᱜ ᱠᱚᱨᱮᱱ ᱦᱚᱲ ᱠᱚᱦᱚᱸ ᱪᱮᱫᱟᱜ ᱞᱤᱧ ᱞᱟᱹᱭᱟ ᱡᱮ ᱡᱚᱠᱷᱚᱱ ᱢᱤᱫᱴᱟᱝ ᱠᱚᱲᱟ ᱜᱤᱫᱽᱨᱟᱹ ᱥᱮ ᱢᱤᱫᱴᱟᱝ ᱠᱩᱲᱤ ᱜᱤᱫᱽᱨᱟᱹ ᱵᱟᱯᱞᱟ ᱞᱮᱱᱠᱷᱟᱱᱮ ᱩᱱᱤᱭᱟᱜ ᱥᱚᱝᱥᱟᱨ ᱨᱮᱫᱚ ᱫᱩᱠᱷ ᱦᱚᱸ ᱦᱤᱡᱩᱜᱼᱟ ᱵᱤᱯᱚᱫ ᱦᱚᱸ ᱦᱤᱡᱩᱜᱼᱟ ᱟᱵᱟᱨ ᱥᱩᱠ ᱦᱚᱸ ᱦᱤᱡᱩᱜ ᱛᱟᱭᱟ᱾
ᱦᱳᱭ ᱦᱳᱭ
ᱡᱚᱠᱷᱚᱱ ᱜᱮ ᱫᱩᱠᱷ ᱦᱤᱡᱩᱜᱼᱟ ᱩᱱ ᱥᱚᱢᱚᱭ ᱫᱚ ᱟᱻ ᱵᱟᱱᱟ ᱦᱚᱲ ᱜᱮ ᱜᱚᱲᱚ ᱫᱚᱨᱠᱟᱨ ᱠᱟᱱ ᱛᱟᱹᱠᱤᱱᱟ ᱛᱚ ᱫᱩᱠᱷ ᱥᱚᱢᱚᱭ ᱡᱩᱫᱤ ᱟᱨ ᱢᱤᱫ ᱦᱚᱲ ᱵᱟᱭ ᱜᱚᱲᱚᱣᱟᱭᱟ ᱛᱟᱦᱚᱞᱮ ᱠᱷᱟᱱ ᱫᱚ ᱱᱤᱥᱪᱳᱭ ᱱᱚᱣᱟ ᱛᱟᱞᱟ ᱨᱮᱫᱚ ᱠᱟᱹᱡᱽ ᱠᱟᱹᱭᱡᱟᱹ ᱠᱷᱟᱹᱯᱟᱹᱨᱤ ᱫᱚ ᱦᱩᱭᱩᱜ ᱜᱮᱛᱟᱠᱚᱣᱟ᱾ ᱥᱮ ᱪᱮᱫ ᱵᱤᱱ ᱞᱟᱹᱭᱟ᱾
ᱦᱳᱭ ᱮᱠᱫᱚᱢ ᱥᱟᱹᱨᱤ ᱠᱟᱛᱷᱟ ᱜᱮ᱾
ᱦᱮᱸ ᱛᱚ ᱡᱚᱠᱷᱚᱱ ᱱᱚᱝᱠᱟ ᱠᱟᱹᱭᱡᱟᱹ ᱠᱷᱟᱹᱯᱟᱹᱨᱤ ᱦᱳᱭᱩᱜ ᱠᱟᱱᱟ ᱛᱚ ᱩᱱ ᱥᱚᱢᱚᱭ ᱫᱚ ᱪᱮᱫ ᱪᱤᱠᱟᱹ ᱠᱟᱱᱟ ᱫᱩᱠ ᱥᱚᱢᱚᱭ ᱫᱚ ᱱᱩᱭᱮ ᱞᱟᱹᱭᱟ ᱤᱧᱤᱧ ᱥᱟᱦᱟ ᱞᱮᱱᱜᱮ ᱱᱩᱭ ᱴᱷᱮᱱ ᱠᱷᱚᱱ ᱤᱧ ᱴᱷᱮᱱ ᱡᱚᱠᱷᱚᱱ ᱤᱧ ᱵᱟᱹᱧ ᱫᱟᱲᱮᱭᱟᱜ ᱠᱟᱱᱟ ᱪᱮᱫ ᱦᱚᱸ ᱟ ᱤᱧ ᱥᱟᱦᱟ ᱞᱮᱱᱠᱷᱟᱱ ᱤᱧ ᱫᱩᱧ ᱢᱩᱠᱛᱤᱜᱼᱟ ᱟᱨᱠᱤ ᱚᱱᱮ ᱚᱱᱠᱟ ᱠᱚ ᱢᱚᱱᱮᱭᱮᱜᱼᱟ᱾ ᱛᱚ ᱚᱱᱠᱟ ᱡᱚᱠᱷᱚᱱ ᱠᱚ ᱢᱚᱱᱮᱭᱮᱜᱼᱟ ᱡᱮ ᱢᱩᱠᱛᱤ ᱟᱹᱧ ᱫᱩᱠᱤᱧ ᱥᱟᱦᱟ ᱞᱮᱱᱠᱷᱟᱱ ᱚᱱᱟ ᱢᱚᱱᱮ ᱠᱷᱟᱹᱛᱤᱨ ᱛᱮᱜᱮ ᱵᱤᱥᱤᱨ ᱵᱷᱟᱜᱽ ᱫᱚ ᱥᱟᱠᱟᱢ ᱚᱲᱮᱡ ᱠᱚᱫᱚ ᱦᱩᱭᱩᱜ ᱠᱟᱱᱟ᱾ ᱟᱨ ᱱᱤᱡᱮᱨ ᱦᱚᱲ ᱦᱚᱸ ᱡᱚᱠᱷᱚᱱ ᱱᱤᱡᱮᱨ ᱱᱚᱝᱠᱟ ᱵᱟᱹᱦᱩ ᱮᱨᱟ ᱥᱮ ᱱᱤᱝᱠᱟᱹ ᱱᱤᱡᱮᱨ ᱡᱟᱶᱟᱭ ᱵᱟᱝᱠᱚ ᱜᱟᱭᱤᱰ ᱮᱜ ᱠᱚᱣᱟ ᱛᱚ ᱡᱚᱠᱷᱚᱱ ᱛᱚᱠᱷᱚᱱ ᱫᱚ ᱧᱮᱧᱮᱞ ᱦᱚᱸ ᱫᱚᱨᱠᱟᱨ ᱠᱟᱱᱟ ᱡᱮ ᱪᱮᱫ ᱮ ᱪᱤᱠᱟᱹᱭᱮᱜᱼᱟ ᱚᱠᱚᱭ ᱥᱟᱞᱟᱜ ᱮ ᱨᱚᱯᱚᱲ ᱠᱟᱱᱟ ᱠᱟᱹᱢᱤ ᱫᱟᱭ ᱥᱮ ᱵᱟᱝ ᱥᱮ ᱚᱠᱟᱛᱮ ᱪᱟᱞᱟᱜ ᱠᱟᱱᱟᱭ᱾ ᱛᱚ ᱱᱤᱭᱟᱹ ᱠᱚᱫᱚ ᱵᱟᱲᱟᱭ ᱫᱚᱨᱠᱟᱨ ᱠᱟᱱ ᱜᱮᱭᱟ ᱛᱚ ᱱᱤᱭᱟᱹ ᱠᱚ ᱵᱟᱝᱠᱚ ᱵᱟᱲᱟᱭᱮᱫ ᱠᱷᱟᱹᱛᱤᱨ ᱛᱮᱜᱮ ᱢᱟᱱᱮ ᱵᱟᱹᱦᱩ ᱮᱨᱟ ᱦᱚᱸ ᱦᱟᱸᱰᱮ ᱱᱟᱰᱮ ᱠᱷᱚᱱ ᱠᱚ ᱡᱟᱶᱟᱭᱚᱜ ᱠᱟᱱᱟ᱾ ᱟᱨ ᱦᱟᱸᱰᱮ ᱱᱟᱸᱰᱮ ᱠᱷᱚᱱ ᱠᱚ ᱵᱟᱯᱞᱟᱜ ᱠᱟᱱᱟ ᱟᱨᱠᱤ ᱥᱮ ᱪᱮᱫ ᱵᱤᱱ ᱞᱟᱹᱭ ᱦᱚᱪᱚᱭᱟ ᱟᱵᱤᱱᱟᱜ ᱱᱚᱣᱟ ᱢᱚᱛ
ᱟᱞᱤᱧ ᱦᱚᱸ ᱟᱵᱮᱱᱠᱟᱜᱮ ᱟᱵᱮᱱ ᱡᱟᱦᱟᱸ ᱵᱮᱱ ᱞᱟᱹᱭ ᱠᱮᱜᱼᱟ ᱚᱱᱟ ᱮᱠᱤ ᱢᱚᱛ ᱟᱹᱞᱤᱧ ᱦᱚᱸ
ᱟᱪᱪᱷᱟ ᱚ ᱟᱨ ᱡᱟᱦᱟᱱᱟᱜ ᱚᱱᱠᱟ ᱠᱩᱠᱞᱤ ᱵᱤᱱ ᱢᱚᱱᱮᱭᱮᱜ-ᱟ ᱡᱮ ᱡᱟᱦᱟᱱᱟᱜ ᱵᱤᱱ ᱠᱩᱞᱤ ᱞᱤᱧᱟᱹ ᱱᱚᱣᱟ ᱠᱚ ᱵᱟᱨᱮᱛᱮ
ᱚᱱᱟ ᱠᱚ ᱵᱟᱨᱮ ᱛᱮᱫᱚ ᱱᱚᱜ-ᱚᱭ ᱛᱚ ᱡᱚᱛᱚ ᱜᱮ ᱨᱚᱯᱚᱲ ᱦᱳᱭᱱᱟ ᱡᱚᱛᱚ ᱜᱮ ᱵᱟᱲᱟᱭ ᱦᱳᱭᱱᱟ ᱟᱞᱤᱧᱟᱜ ᱫᱚ ᱟᱫᱚ ᱠᱩᱠᱞᱤ ᱞᱮᱠᱟᱱ ᱤᱭᱟᱹ ᱫᱚ ᱵᱟᱹᱱᱩᱜᱼᱟ, ᱟᱵᱮᱱ ᱡᱩᱫᱤ ᱡᱟᱦᱟᱱᱟᱜ ᱵᱮᱱ ᱞᱟᱹᱭᱮᱫ ᱠᱷᱟᱡ ᱫᱚ ᱞᱟᱹᱭ ᱵᱮᱱ᱾
ᱟᱪᱪᱷᱟ ᱛᱚ ᱜᱤᱫᱽᱨᱟᱹ ᱠᱚᱦᱚᱸ ᱠᱤᱪᱷᱩ ᱠᱤᱪᱷᱩ ᱜᱤᱫᱽᱨᱟᱹ ᱢᱮᱱᱟᱜ ᱠᱟᱜ ᱠᱚᱣᱟ ᱠᱟᱹᱡ ᱠᱟᱹᱡ ᱜᱤᱫᱽᱨᱟᱹ ᱠᱚ ᱟᱨ ᱵᱟᱝ ᱥᱮᱬᱟ ᱥᱮᱬᱟ ᱜᱤᱫᱽᱨᱟᱹ ᱠᱚ ᱛᱚ ᱠᱤᱪᱷᱩ ᱦᱚᱲ ᱢᱮᱱᱟᱜ ᱠᱟᱫ ᱠᱚᱣᱟ ᱡᱮ ᱮᱱᱮᱡ ᱥᱮᱨᱮᱧ ᱵᱟᱝᱠᱚ ᱪᱟᱞᱟᱣ ᱦᱚᱪᱚ ᱟᱠᱚ ᱠᱟᱱᱟ᱾ ᱛᱚ ᱱᱚᱣᱟ ᱫᱚ ᱵᱷᱟᱜᱮ ᱥᱮ ᱠᱷᱟᱨᱟᱯ ᱡᱮ ᱮᱱᱮᱡ ᱥᱮᱨᱮᱧ ᱪᱮᱫᱟᱜ ᱵᱟᱠᱚ ᱪᱟᱞᱟᱣ ᱦᱚᱪᱚ ᱟᱠᱚ ᱠᱟᱱᱟ᱾ ᱪᱟᱞᱟᱣ ᱞᱮᱱ ᱠᱷᱟᱱ ᱵᱷᱟᱜᱤ ᱥᱮ ᱠᱷᱟᱨᱟᱯᱚᱜᱼᱟ
ᱟᱫᱚ ᱱᱚᱣᱟ ᱫᱤᱠ ᱫᱤᱭᱮ ᱫᱚ ᱪᱮᱫ ᱞᱤᱧ ᱞᱟᱹᱭ ᱟᱵᱮᱱᱟ ᱟᱵᱮᱱ ᱫᱚ
ᱠᱟᱛᱷᱟ ᱫᱚ ᱵᱟᱝᱞᱤᱧ ᱞᱟᱹᱭ ᱚᱪᱚᱭᱮᱫᱼᱟ ᱢᱟᱱᱮ ᱱᱚᱝᱠᱟ ᱴᱟᱢᱟᱠ ᱛᱩᱢᱫᱟᱜ ᱟᱨᱠᱤ ᱡᱟᱦᱟᱱᱟᱜ ᱟᱵᱚᱣᱟᱜ
ᱟᱫᱚ ᱢᱟᱱᱮ ᱪᱮᱫ ᱞᱤᱧ ᱞᱟᱹᱭ ᱟᱵᱮᱱᱟ ᱦᱳᱭ ᱦᱳᱭ᱾ ᱟᱫᱚ ᱱᱮᱛᱟᱨ ᱫᱚᱵᱮᱱ ᱧᱮᱞᱮᱫ ᱜᱮᱭᱟ ᱛᱚ ᱥᱳᱥᱟᱞ ᱢᱤᱰᱤᱭᱟ ᱡᱩᱜᱽ ᱟᱵᱮᱱ ᱵᱮᱱ ᱥᱳᱥᱟᱞ ᱢᱤᱰᱤᱭᱟ ᱠᱚᱵᱮᱱ ᱧᱮᱞ ᱵᱟᱲᱟᱭᱮᱫ ᱜᱮᱭᱟ ᱛᱚ
ᱦᱮᱸ
ᱟᱫᱚ ᱱᱮᱛᱟᱨ ᱫᱚᱵᱮᱱ ᱧᱮᱞ ᱫᱟ ᱢᱟᱹᱭ ᱫᱚᱢᱮ ᱜᱮᱠᱚ ᱨᱟᱹᱥᱠᱟᱹᱜ ᱠᱟᱱᱟ ᱤᱱᱠᱟᱹ ᱤᱭᱟᱹ ᱞᱟᱜᱟᱜ ᱫᱚ ᱛᱟᱯᱚᱨ ᱵᱮᱱ ᱧᱮᱞ ᱵᱟᱲᱟᱭᱮᱫ ᱜᱮᱭᱟ ᱱᱮᱛᱟᱨ ᱫᱚ ᱱᱟᱦᱟᱜ ᱢᱟᱹᱭ ᱛᱟᱠᱚ ᱪᱮᱛᱟᱱ ᱨᱮ ᱫᱚᱢᱮ ᱢᱟᱱᱮ ᱚᱛᱛᱟᱪᱟᱨ ᱠᱚ ᱦᱩᱭᱩᱜ ᱠᱟᱱᱟ᱾ ᱟᱜ ᱦᱩᱭ ᱠᱷᱟᱛᱤᱨ ᱜᱮ ᱚᱲᱟᱜ ᱦᱚᱲ ᱠᱚ ᱵᱟᱨᱚᱱᱚᱜ ᱠᱚᱣᱟ᱾ ᱠᱷᱟᱛᱤᱨ ᱜᱮᱠᱚ ᱵᱟᱨᱚᱱ ᱵᱟᱲᱟᱭᱮᱫ ᱠᱚᱣᱟ ᱟᱫᱚ ᱚᱱᱟ ᱞᱮᱭᱟ ᱡᱮ ᱢᱤᱫ ᱯᱚᱠᱠᱷᱮ ᱴᱷᱤᱠ ᱜᱮᱠᱚ ᱞᱟᱹᱭᱫᱟ ᱚᱲᱟᱜ ᱦᱚᱲ ᱦᱚ ᱨᱮᱱ ᱢᱟᱱᱮ ᱢᱟᱹᱭ ᱵᱟᱹᱵᱩ ᱛᱚ ᱟᱨ ᱟᱢ ᱡᱮ ᱤᱱᱠᱟᱹ ᱪᱤᱠᱟᱹᱛᱮᱢ ᱵᱩᱡᱟ ᱢᱚᱱᱮ ᱦᱚ ᱢᱟᱱᱮ ᱵᱟᱭ ᱪᱟᱞᱟᱣ ᱞᱮᱱ ᱠᱷᱟᱡ ᱢᱚᱱᱮ ᱵᱟᱝ ᱦᱩᱭᱩᱜᱼᱟ ᱚᱠᱚᱭ ᱧᱮᱞᱮᱭᱟᱭ ᱚᱸᱰᱮ ᱚᱠᱚᱭ ᱵᱟᱭ ᱦᱮᱜ ᱞᱮᱱ ᱠᱷᱟᱡ ᱥᱚᱵ ᱥᱚᱢᱚᱭ ᱜᱮ ᱵᱷᱟᱜᱮ ᱞᱮ
ᱦᱮᱸ
ᱵᱟᱹᱲᱛᱤ ᱦᱩᱭᱩᱜ ᱠᱟᱱᱟ ᱛᱚ ᱢᱟᱹᱭ ᱵᱟᱹᱵᱩ ᱪᱮᱛᱟᱱ ᱨᱮ ᱛᱟᱨ ᱡᱚᱱᱱᱚ ᱜᱮ ᱵᱟᱠᱚ ᱥᱮᱱ ᱦᱚᱪᱚ ᱟᱠᱚ ᱠᱟᱱᱟ᱾
ᱦᱩ ᱟᱪᱪᱷᱟ ᱟᱵᱚ ᱥᱚᱢᱟᱡᱽ ᱨᱮᱱᱟᱜ ᱢᱟ ᱮᱱᱮᱡ ᱥᱮᱨᱮᱧ ᱢᱟ ᱡᱷᱚᱛᱚ ᱜᱮᱵᱚᱱ ᱪᱟᱞᱟᱜ ᱜᱮᱭᱟ᱾ ᱛᱚ ᱚᱲᱟᱜ ᱦᱚᱲ ᱦᱚᱸᱠᱚ ᱪᱟᱞᱟᱜ ᱜᱮᱭᱟ᱾ ᱛᱚ ᱚᱲᱟᱜ ᱦᱚᱲ ᱦᱚᱸ ᱠᱤᱪᱷᱩ ᱠᱤᱪᱷᱩ ᱚᱲᱟᱜ ᱨᱮᱱ ᱦᱚᱲ ᱢᱮᱱᱟᱜ ᱠᱚᱣᱟ ᱛᱚ ᱩᱱᱠᱩ ᱫᱚ ᱵᱟᱝᱠᱚ ᱪᱟᱞᱟᱜ ᱜᱮᱭᱟ ᱟᱨᱠᱤ ᱟᱨ ᱚᱲᱟᱜ ᱨᱤᱱ ᱜᱤᱫᱽᱨᱟᱹ ᱦᱚ ᱵᱟᱝᱠᱚ ᱪᱟᱞᱟᱣ ᱦᱚᱪᱚ ᱟᱠᱚ ᱜᱮᱭᱟ ᱛᱚ ᱱᱚᱣᱟ ᱫᱚ ᱪᱮᱫᱞᱮᱠᱟ ᱡᱮ ᱴᱳᱴᱟᱞ ᱵᱟᱝᱠᱚ ᱪᱟᱞᱟᱜ ᱠᱟᱱᱟ ᱚᱱᱟ ᱫᱚ ᱵᱷᱟᱜᱤ ᱠᱟᱱᱟ ᱥᱮ ᱠᱷᱟᱨᱟᱯ ᱛᱚ ᱟᱵᱚᱣᱟᱜ ᱡᱮᱦᱮᱛᱩ ᱥᱚᱢᱟᱡᱽ ᱨᱮᱱᱟᱜ ᱢᱮᱱᱟᱜ ᱟᱠᱟᱜᱼᱟ
ᱦᱳᱭ ᱦᱳᱭ ᱟᱹᱞᱤᱧᱟᱜ ᱞᱟᱹᱭ ᱫᱚ ᱪᱮᱫ ᱥᱚᱢᱟᱡᱽ ᱨᱮᱭᱟᱜ ᱠᱟᱱᱟ ᱟᱵᱚ ᱥᱟᱱᱛᱟᱲ ᱥᱚᱢᱟᱡᱽ ᱨᱮᱭᱟᱜ ᱟᱹᱨᱤ ᱪᱟᱹᱞᱤ ᱨᱮ ᱡᱟᱦᱟ ᱯᱟᱲᱟᱜ ᱠᱟᱱᱟ ᱚᱱᱟ ᱫᱚ ᱮᱠᱫᱚᱢ ᱜᱮ ᱚᱲᱟᱜ ᱦᱚᱲ ᱫᱚ ᱢᱟᱹᱭ ᱵᱟᱹᱵᱩ ᱵᱟᱝ ᱛᱮᱦᱚ ᱚᱲᱟᱜ ᱦᱚᱲ ᱫᱚ ᱮᱠᱫᱚᱢ ᱜᱮ ᱪᱟᱞᱟᱣ ᱞᱟᱹᱠᱛᱤ ᱠᱟᱱᱟ ᱟᱫᱚ ᱦᱩᱭ ᱫᱟᱲᱮᱭᱟᱜᱼᱟ ᱠᱩ ᱚᱱᱠᱟ ᱥᱚᱢᱚᱥᱥᱟ ᱨᱮ ᱢᱮᱱᱟᱜ ᱠᱚᱣᱟ ᱚᱱᱠᱟ ᱥᱤᱪᱩᱭᱮᱥᱚᱱ ᱨᱮ ᱢᱮᱱᱟᱜ ᱠᱚᱣᱟ ᱡᱟᱛᱮ ᱚᱲᱟᱜ ᱦᱚᱲ ᱵᱟᱠᱚ ᱪᱟᱞᱟᱣ ᱫᱟᱲᱮᱜ ᱠᱟᱱᱟ ᱚᱱᱟ ᱦᱚ ᱦᱩᱭ ᱫᱟᱲᱮᱭᱟᱜᱼᱟ ᱟᱨ ᱵᱟᱠᱷᱟᱡ ᱱᱚᱣᱟ ᱡᱟᱦᱟ ᱟᱵᱚ ᱥᱟᱱᱛᱟᱲ ᱨᱮᱭᱟᱜ ᱠᱟᱜ ᱟᱹᱨᱤᱪᱟᱞᱤ ᱚᱱᱟ ᱨᱮᱫᱚ ᱮᱠᱫᱚᱢ ᱜᱮ ᱥᱟᱱᱛᱟᱲ ᱦᱚᱲ ᱦᱚᱯ ᱯᱚᱱ ᱫᱚ ᱮᱠᱫᱚᱢ ᱜᱮ ᱪᱟᱞᱟᱣ ᱞᱟᱹᱠᱛᱤ ᱠᱟᱱᱟ ᱟᱵᱚ ᱚᱸᱰᱮ ᱵᱚᱱ ᱪᱟᱞᱟᱣ ᱞᱮᱱᱠᱷᱟᱱ ᱵᱟᱹᱲᱛᱤ ᱠᱤᱪᱷᱩ ᱵᱚᱱ ᱪᱮᱫᱟ ᱵᱟᱹᱲᱛᱤ ᱠᱤᱪᱷᱩ ᱵᱚᱱ ᱞᱟᱦᱟᱭᱟ ᱛᱟᱲᱟᱢ ᱰᱟᱦᱟᱨ ᱵᱚᱱ ᱧᱮᱞ ᱞᱟᱦᱟᱭᱟ ᱟᱵᱚᱨᱮᱱ ᱜᱤᱫᱟᱹᱨ ᱯᱤᱫᱟᱹᱨ ᱵᱚᱱ ᱞᱟᱹᱭ ᱟᱠᱚᱣᱟ ᱡᱮ ᱵᱟᱝᱢᱟ ᱱᱤᱝᱠᱟᱹ ᱫᱚ ᱮᱱᱮᱡ ᱥᱮᱨᱮᱧ ᱱᱚᱣᱟ ᱫᱚ ᱵᱟᱝ ᱛᱮ ᱫᱚ ᱵᱟᱝ ᱠᱟᱱᱟ ᱱᱚᱣᱟ ᱫᱚ ᱱᱤᱝᱟᱹ ᱠᱟᱱᱟ ᱚᱱᱟ ᱠᱚ ᱟᱵᱚ ᱵᱚᱱ ᱪᱮᱫ ᱫᱟᱲᱮᱭᱟᱠᱚᱣᱟ
ᱦᱮᱸ ᱮᱜ ᱠᱤᱢ ᱠᱤᱪᱷᱩ ᱦᱚᱲᱟᱜ ᱢᱚᱪᱟ ᱠᱷᱚᱱ ᱱᱚᱝᱠᱟ ᱟᱸᱡᱚᱢ ᱦᱩᱭᱩ ᱠᱟᱱᱟ ᱡᱮ ᱢᱤᱫ ᱫᱷᱟᱣ ᱱᱚᱝᱠᱟ ᱞᱟᱹᱭ ᱵᱟᱲᱟ ᱦᱩᱭᱩᱜ ᱠᱟᱱ ᱛᱟᱦᱮᱸᱫ ᱡᱮ ᱢᱟᱜ ᱢᱚᱬᱮ ᱵᱟᱦᱟ ᱠᱚᱫᱚ ᱪᱟᱞᱟᱜ ᱜᱮᱭᱟ ᱯᱮᱥᱮ ᱵᱟᱝ-ᱟ ᱦᱟ ᱩᱱᱠᱩ ᱠᱚ ᱞᱟᱹᱭᱫᱟ ᱡᱮ ᱱᱚᱣᱟ ᱠᱚᱫᱚ ᱮᱠᱫᱚᱢ ᱜᱮ ᱵᱟᱞᱮ ᱠᱩᱥᱤᱭᱟᱜ ᱜᱮᱭᱟ᱾ ᱛᱚ ᱱᱚᱣᱟ ᱫᱚ ᱪᱮᱫ ᱠᱟᱛᱷᱟ ᱦᱩᱭᱱᱟ ᱥᱟᱱᱛᱟᱲ ᱦᱩᱭ ᱠᱟᱛᱮᱜ ᱡᱚᱠᱷᱚᱱ-ᱼ ᱱᱤᱡᱮ ᱱᱤᱡᱮᱨᱟᱜ ᱟᱹᱨᱤ ᱪᱟᱹᱞᱤ ᱜᱮ ᱵᱟᱢ ᱠᱩᱥᱤᱭᱟᱜᱼᱟ ᱛᱟᱦᱚᱞᱮ ᱠᱷᱟᱱ ᱫᱚ ᱪᱮᱫ ᱮᱢ ᱠᱩᱥᱤᱭᱟᱜᱼᱟ ᱱᱚᱣᱟ ᱨᱮ ᱪᱮᱫ ᱵᱤᱱ ᱞᱟᱹᱭ ᱚᱪᱚᱭᱟ ᱡᱮ
ᱟᱹᱞᱤᱧ ᱫᱚᱞᱤᱧ ᱞᱟᱹᱭᱟ ᱢᱤᱫᱴᱮᱱ ᱠᱟᱛᱷᱟ ᱜᱮ ᱱᱮᱛᱟᱨ ᱫᱚᱵᱮᱱ ᱧᱮᱞᱮᱫ ᱜᱮᱭᱟ ᱛᱚ ᱾ ᱥᱟᱱᱛᱟᱲ ᱠᱷᱚᱡ ᱱᱮᱛᱟᱨ ᱥᱟᱱᱛᱟᱲ ᱥᱚᱢᱟᱡᱽ ᱾ ᱵᱟᱫ ᱠᱟᱛᱮᱜ ᱱᱮᱛᱟᱨ ᱫᱚᱵᱮᱱ ᱧᱮᱞ ᱫᱟ ᱪᱷᱟᱹᱛᱤᱠᱟᱜ ᱥᱚᱢᱟᱡᱽ ᱛᱮ ᱵᱟᱹᱲᱛᱤ ᱠᱚ ᱨᱚᱲ ᱼᱼ ᱫᱟ ᱟᱵᱚ ᱥᱟᱱᱛᱟᱲ ᱥᱚᱢᱟᱡᱽ ᱨᱮᱱ ᱦᱚᱲ ᱟᱫᱚ ᱢᱟᱱᱮ ᱮᱢᱚᱱ ᱩᱱᱠᱩ ᱠᱚ ᱢᱚᱱᱮᱭ ᱫᱟ ᱡᱮ ᱟᱞᱮ ᱫᱚ ᱥᱟᱱᱛᱟᱲ ᱫᱚ ᱵᱟᱝ ᱫᱤᱠᱩ ᱠᱟᱱᱟᱞᱮ ᱩᱱᱠᱩ ᱠᱚᱴᱷᱮᱱ ᱫᱚ ᱟᱹᱞᱤᱧᱟᱜ ᱢᱤᱫᱴᱮᱱ ᱜᱮ ᱟᱨᱫᱟᱥ ᱢᱟᱱᱮ ᱟᱵᱮᱱ ᱫᱚ ᱥᱟᱱᱛᱟᱲ ᱥᱚᱢᱟᱡᱽ ᱠᱷᱚᱡ ᱵᱮᱱ ᱡᱟᱱᱟᱢ ᱟᱠᱟᱱᱟ ᱥᱟᱱᱛᱟᱲ ᱥᱚᱢᱟᱡᱽ ᱨᱮᱵᱮᱱ ᱛᱟᱦᱮᱸ ᱠᱟᱱᱟ ᱞᱟᱦᱟ ᱾ ᱡᱟᱦᱟᱸ ᱥᱚᱢᱟᱡᱽ ᱨᱮᱵᱮᱱ ᱛᱟᱦᱮᱸ ᱠᱟᱱᱟ ᱡᱟᱦᱟᱸ ᱤᱭᱟᱹᱛᱮ ᱢᱮᱱᱟᱜ ᱵᱮᱱᱟᱣ ᱚᱱᱟᱫᱚ ᱟᱵᱮᱱ ᱪᱮᱫᱟᱜ ᱵᱮᱱ ᱫᱟᱹᱲ ᱵᱟᱹᱜᱤᱭᱟᱜᱼᱟ ᱾ ᱚᱱᱟ ᱟᱵᱮᱱ ᱞᱟᱦᱟᱥᱮᱜ ᱤᱫᱤ ᱵᱮᱱ ᱞᱟᱦᱟᱥᱮᱜ ᱤᱫᱤ ᱨᱮᱭᱟᱜ ᱵᱮᱵᱚᱥᱛᱟ ᱦᱟᱛᱟᱣ ᱵᱮᱱ ᱾
ᱦᱮᱸ ᱾ ᱠᱤᱱᱛᱩ ᱵᱟᱝ ᱩᱱᱠᱩ ᱫᱚ ᱞᱟᱹᱭ ᱩᱱᱠᱩ ᱦᱚᱲ ᱴᱤᱡ ᱫᱚᱠᱚ ᱞᱟᱹᱭᱫᱟ ᱡᱮ ᱱᱚᱣᱟ ᱫᱚ ᱵᱟᱝᱞᱮ ᱠᱩᱥᱤᱭᱟᱜ ᱜᱮᱭᱟ ᱾ ᱛᱚᱠᱷᱚᱱ ᱟᱹᱞᱤᱧ ᱥᱟᱢᱟᱝ ᱨᱮ ᱡᱚᱠᱷᱚᱱ ᱱᱚᱣᱟ ᱠᱟᱛᱷᱟ ᱠᱚ ᱞᱟᱹᱭ ᱠᱮᱜᱼᱟ ᱛᱚᱠᱷᱚᱱ ᱟᱹᱞᱤᱧ ᱦᱚᱞᱤᱧ ᱞᱟᱹᱭ ᱠᱮᱜᱼᱟ ᱡᱮ ᱟᱹᱵᱤᱱ ᱢᱟᱵᱤᱱ ᱞᱟᱹᱭ ᱦᱚᱪᱚᱭᱮᱜᱼᱟ ᱱᱚᱝᱠᱟᱱ ᱥᱟᱱᱛᱟᱲ ᱥᱚᱢᱟᱡᱽ ᱨᱮᱱᱟᱜ ᱵᱟᱦᱟ ᱢᱟᱜᱽ ᱢᱚᱬᱮ ᱱᱚᱣᱟ ᱠᱚ ᱡᱩᱫᱤ ᱵᱟᱝᱵᱤᱱ ᱠᱩᱥᱤᱭᱟᱜᱼᱟ ᱛᱟᱞᱚᱦᱮ ᱠᱷᱟᱱ ᱫᱚ ᱚᱨᱠᱮᱥᱴᱟᱨ ᱵᱤᱱ ᱠᱩᱥᱤᱭᱟᱜᱼᱟ ᱟᱨᱠᱤ ᱾ ᱟ ᱛᱚᱠᱷᱚᱱ ᱫᱚ ᱞᱟᱹᱭ ᱦᱚᱪᱚ ᱠᱮᱫᱟ ᱠᱚ ᱡᱮ ᱦᱮᱸ ᱾ ᱠᱤᱱᱛᱩ ᱚᱱᱟ ᱫᱚ ᱦᱟᱲᱟᱢ ᱠᱚᱫᱚ ᱵᱟᱠᱚ ᱞᱟᱹᱭ ᱚᱪᱚᱭᱮᱜᱼᱟ ᱱᱚᱝ ᱚᱱᱠᱟ ᱦᱟᱲᱟᱢ ᱢᱟᱱᱮ ᱚᱱᱟ ᱫᱚ ᱱᱮᱛᱟᱨ ᱠᱚᱲᱟ ᱜᱤᱫᱽᱨᱟᱹ ᱜᱮ ᱠᱟᱱᱟ ᱠᱚ ᱛᱚ ᱩᱱᱠᱩ ᱫᱚ ᱱᱚᱣᱟ ᱠᱚ ᱞᱟᱹᱭ ᱦᱚᱪᱚᱭᱮᱜᱼᱟ ᱛᱟᱦᱟᱞᱮ ᱩᱱᱠᱩ ᱫᱚ ᱱᱤᱥᱪᱚᱭ ᱱᱚᱣᱟ ᱥᱤᱠᱷᱱᱟᱹᱛ ᱜᱮᱠᱚ ᱧᱟᱢ ᱠᱟᱜᱼᱟ ᱡᱮ ᱥᱟᱱᱛᱟᱲᱟᱜ ᱫᱚ ᱴᱟᱢᱟᱠ ᱛᱩᱢᱫᱟᱜ ᱛᱮ ᱮᱱᱮᱡ ᱥᱮᱨᱮᱧ ᱱᱚᱣᱟ ᱠᱚᱫᱚ ᱵᱟᱝ ᱠᱩᱥᱤ ᱠᱟᱛᱮᱜ ᱩᱱᱠᱩ ᱫᱚ ᱡᱟᱦᱟᱸ ᱫᱤᱠᱩᱣᱟᱜ ᱢᱟᱭᱤᱠ ᱛᱮ ᱮᱱᱮᱡ ᱥᱮᱨᱮᱧ ᱜᱮᱠᱚ ᱠᱩᱥᱤᱭᱟᱜ ᱠᱟᱱᱟ ᱡᱟᱹᱥᱛᱤ ᱾ ᱟᱨ ᱪᱮᱜ ᱤᱱᱟᱹ ᱜᱮᱛᱚ ᱞᱟᱹᱭ ᱦᱩᱭᱩᱜ ᱠᱟᱱᱟ ᱱᱚᱣᱟ ᱨᱮᱢᱟ ᱠᱟᱛᱷᱟ ᱢᱟ ᱾ ᱚᱝᱠᱟ ᱜᱮ ᱥᱟᱵ ᱮᱱ ᱛᱟᱠᱚᱣᱟ ᱟᱨᱠᱤ ᱾
ᱦᱳᱭ ᱾
ᱟᱨ ᱱᱚᱠᱟ ᱠᱤᱪᱷᱩ ᱠᱤᱪᱷᱩ ᱟᱨᱦᱚᱸ ᱟᱹᱰᱤ ᱟᱭᱢᱟ ᱜᱮ ᱢᱮᱱᱟᱜ ᱠᱚᱣᱟ ᱦᱳᱭᱛᱚ?
ᱦᱳᱭ ᱾
ᱡᱮ ᱱᱚᱝᱠᱟ ᱦᱤᱲᱤᱧᱚᱜ ᱠᱟᱱᱟ ᱱᱚᱣᱟ ᱚᱱᱟ ᱠᱷᱟᱹᱛᱤᱨ ᱛᱮᱜᱮ ᱮᱱᱮᱡ ᱥᱮᱨᱮᱧ ᱥᱟᱱᱛᱟᱞᱟᱜ ᱾ ᱟᱨ ᱱᱚᱜ ᱱᱟ ᱠᱷᱟᱹᱛᱤᱨ ᱛᱮᱜᱮ ᱦᱳᱭᱛᱳ ᱵᱟᱝᱠᱚ ᱥᱮᱬᱟ ᱫᱟᱲᱮᱭᱟᱜ ᱠᱟᱱᱟ ᱾
ᱦᱳᱭ ᱦᱳᱭ ᱾